ᱦᱮᱸ ᱦᱮᱞᱳ᱾ ᱦᱮᱞᱳ᱾
ᱦᱮᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ᱾
ᱛᱟᱦᱚᱞᱮ ᱜᱚᱝᱠᱮ ᱱᱟᱯᱟᱭ ᱵᱟᱲᱟᱭᱟᱛᱚ?
ᱦᱮᱸ ᱱᱟᱯᱟᱭ ᱵᱟᱲᱟ ᱜᱮ ᱲᱤᱭᱟᱹ ᱜᱷᱟᱹᱲᱤᱡ ᱫᱚ᱾
ᱦᱳᱭ ᱜᱚᱝᱠᱮ ᱪᱮᱫ ᱠᱚᱵᱮᱱ ᱪᱤᱠᱟᱹᱭᱮᱫᱟ?
ᱱᱚᱜ-ᱚᱭ ᱱᱤᱛᱚᱜ ᱫᱚ ᱫᱩᱲᱩᱵ ᱵᱟᱲᱟ ᱦᱩᱭ ᱠᱟᱱᱟ᱾
ᱦᱳᱭ ᱦᱳᱭ᱾
ᱛᱟᱨ ᱯᱚᱨᱮ ᱵᱮᱥ ᱵᱟᱲᱟ ᱜᱮ?
ᱦᱮᱸ ᱜᱚᱝᱠᱮ ᱮᱠᱷᱚᱱ ᱫᱚ ᱵᱮᱥ ᱵᱟᱲᱟᱜ ᱜᱮ, ᱚᱲᱟᱜ ᱠᱚ ᱡᱷᱚᱛᱚ ᱜᱮ ᱵᱮᱥ ᱵᱟᱲᱟᱜ ᱜᱮ᱾ ᱦᱮᱸ ᱜᱚᱝᱠᱮ ᱜᱚᱜᱚ-ᱵᱟᱵᱟ ᱛᱟᱠᱚ ᱩᱱᱠᱩ ᱦᱚᱸ ᱵᱮᱥ ᱵᱟᱲᱟ ᱜᱮᱛᱚ?
ᱦᱮᱸ ᱟᱞᱮᱫᱚ ᱱᱤᱭᱟᱹ ᱜᱷᱟᱹᱤᱪ ᱵᱮᱥ ᱵᱟᱲᱟᱟ ᱜᱮ ᱡᱚᱛᱚ᱾
ᱦᱳᱭ ᱜᱚᱢᱠᱮ ᱛᱟᱦᱚᱞᱮ ᱟᱯᱮ ᱚᱱᱛᱮ ᱫᱚ ᱫᱚᱢᱮ ᱤᱭᱟᱹ ᱠᱚ ᱢᱮᱱᱟᱜ ᱠᱚᱣᱟ, ᱥᱮ-ᱥᱮᱛᱟ ᱠᱚ?
ᱥᱮᱛᱟ ᱱᱤᱛᱚᱜ ᱴᱟᱭᱤᱢ ᱨᱮ ᱡᱮᱢᱚᱱ ᱛᱟᱯᱟᱢ ᱠᱚ ᱞᱟᱜᱟᱣ ᱠᱟᱱᱟ᱾
ᱫᱚᱢᱮᱜ ᱜᱮ ᱢᱮᱱᱟᱜᱮᱱᱟᱜ ᱠᱳᱭᱟ ᱚᱱᱠᱟ ᱞᱮᱠᱟ ᱛᱮᱫᱚ᱾ ᱛᱟᱦᱚᱞᱮ ᱜᱚᱝᱠᱮ ᱟᱯᱮ ᱥᱮᱫ, ᱟᱯᱮ ᱫᱤᱥᱚᱢ ᱫᱟᱜ ᱡᱟᱹᱲᱤ ᱫᱚ ᱛᱤᱱᱟᱹᱜ ᱵᱷᱟᱞᱮᱭᱟ?
ᱦᱮᱸ, ᱫᱟᱜ ᱡᱟᱹᱲᱤ ᱠᱚᱫᱚ ᱦᱳᱭᱳᱜ ᱠᱟᱱ ᱜᱮᱭᱟ ᱟᱫᱚ ᱩᱱᱟᱹᱜᱴᱟ ᱫᱚ ᱵᱟᱝ ᱦᱩᱭᱩᱜ ᱠᱟᱱᱟ᱾
ᱦᱩᱸ ᱟᱛᱷᱚ ᱜᱚᱝᱠᱮ ᱪᱟᱥ ᱫᱚ ᱛᱤᱱᱟᱹᱜ ᱥᱟᱺᱜᱤᱧ?
ᱪᱥ ᱫᱚ ᱢᱳᱴᱟᱢᱩ ᱴᱤ ᱟᱹᱰᱤᱴᱟ ᱜᱮ ᱞᱟᱦᱟ ᱟᱠᱟᱱᱟ ᱠᱤᱪᱷᱩ ᱵᱟᱹᱠᱤ ᱢᱮᱱᱟᱜ-ᱟ᱾
ᱦᱳᱭ ᱦᱳᱭ ᱚᱱᱠ ᱜᱮ᱾ ᱛᱟᱦᱚᱞᱮ ᱜᱚᱝᱠᱮ ᱫᱟᱠᱟ, ᱫᱟᱠᱟ ᱠᱚ ᱡᱚᱢ ᱵᱟᱲᱟ ᱦᱩᱭᱮᱱᱟ ᱥᱮ ᱟᱣᱨᱤ?
ᱟᱹᱣᱨᱤ ᱡᱚᱢ ᱦᱩᱭᱩᱜ-ᱟ, ᱢᱚᱴᱟᱢᱩᱴᱤ ᱡᱚᱢ ᱠᱚᱫᱚ ᱫᱮᱨᱤᱜᱼᱟ ᱟᱴᱴᱟ ᱱᱚᱴᱟ ᱵᱟᱡᱟᱜ-ᱟ᱾
ᱢᱮᱱ ᱫᱟᱞᱤᱧ ᱜᱚᱝᱠᱮ ᱟᱯᱮ ᱚᱱᱛᱮ ᱫᱚ ᱪᱮᱫ ᱛᱮᱯᱮ ᱪᱟᱥ ᱛᱟᱦᱮᱱ ᱜᱮᱭᱟ? ᱛᱤᱦᱤᱧ ᱜᱟᱯᱟ ᱫᱚ ᱯᱮᱨᱟᱭ ᱡᱟᱭᱜᱟ ᱨᱮ ᱧᱮᱞᱚᱜ ᱠᱟᱱᱟ ᱥᱮᱚᱱ ᱴᱟᱠᱴᱟᱨ ᱱᱟᱦᱮᱞ ᱛᱮ ᱟᱨ ᱜᱚᱢᱠᱮ ᱟᱯᱮ ᱫᱤᱥᱚᱢ ᱥᱤ ᱪᱤ, ᱪᱤ ᱡᱟᱸᱦᱟᱱ ᱴᱟᱠᱴᱟᱨᱤ ᱱᱟᱦᱮᱞ ᱛᱮᱥᱮ ᱰᱟᱝᱨᱤ ᱠᱟᱲᱟ ᱱᱟᱦᱮᱞ ᱛᱮ ᱯᱮ ᱪᱟᱥ ᱛᱟᱦᱮᱱ ᱜᱮᱭᱟ?
ᱵᱟᱝ ᱟᱫᱚ ᱟᱞᱮ ᱥᱮᱫ ᱦᱚᱸ ᱱᱚᱣᱟ ᱞᱳᱴᱟᱨ ᱠᱚᱛᱮ ᱜᱮ ᱡᱟᱹᱥᱛᱤ ᱠᱚ ᱥᱤᱭᱮᱫᱟ ᱟᱫᱚ, ᱱᱟᱦᱮᱞ ᱠᱚᱫᱚ ᱩᱱᱟᱹᱜ ᱡᱟᱹᱥᱛᱤ ᱧᱚᱜ ᱵᱟᱠᱚ ᱥᱮᱫᱟ ᱱᱟᱦᱮᱞ ᱠᱚᱛᱮ ᱫᱚ ᱟᱫᱚ ᱰᱮᱨᱤᱜᱼᱟ ᱟᱛᱚ ᱱᱟᱦᱮᱞ ᱠᱚᱛᱮ ᱫᱚ᱾
ᱦᱳᱭ᱾
ᱪᱟᱹᱥ ᱠᱟᱹᱢᱤ ᱦᱚᱸ ᱟᱫᱚ ᱩᱥᱟᱹᱨᱟ ᱧᱚᱜ ᱥᱟᱢᱴᱟᱣ ᱞᱟᱹᱜᱤᱫ ᱤᱭᱟᱹ ᱪᱟᱥ ᱠᱟᱹᱢᱤ ᱦᱩᱭᱩᱜ-ᱟ ᱫᱚ ᱚᱱᱟ ᱞᱩᱴᱟᱨ ᱠᱚᱛᱮ ᱜᱮ ᱡᱟᱹᱥᱛᱤ ᱠᱚ ᱥᱤᱜᱩᱜ ᱠᱟᱱᱟ᱾
ᱦᱳᱭ᱾
ᱟᱨ ᱟᱯᱮ ᱥᱮᱫ ᱫᱚ ᱪᱮᱫ ᱞᱮᱠᱟ ᱛᱟᱦᱚᱞᱮ?
ᱟᱞᱮ ᱥᱮᱫ ᱚᱱᱠᱟᱜᱮ ᱚᱱᱠᱟ ᱞᱮᱠᱟ ᱫᱟᱜ ᱡᱟᱹᱲᱤ ᱫᱚ ᱵᱟᱝ ᱦᱩᱭ ᱠᱟᱱᱟ᱾ ᱴᱩᱠ ᱴᱟᱠ ᱠᱚ ᱨᱚᱦᱚᱭ ᱵᱟᱲᱟ
ᱚ ᱢᱟᱱᱮ ᱩᱱᱟᱹᱜ ᱴᱟ ᱫᱚ ᱟᱹᱣᱨᱤ ᱠᱚ, ᱠᱟᱹᱢᱤ ᱠᱚᱫᱚ ᱟᱹᱣᱨᱤ ᱠᱚ ᱞᱟᱦᱟᱭᱟ?
ᱱᱚᱛᱮ ᱫᱚ ᱚᱱᱠᱟ ᱠᱟᱫᱟ ᱠᱚ ᱠᱚ ᱨᱦᱟᱭᱟ ᱚᱱᱠᱟ ᱫᱟᱜ ᱡᱟᱹᱲᱤ ᱠᱚᱜᱮ ᱵᱟᱝ᱾ ᱫᱟᱜ ᱡᱟᱹᱲᱤᱭᱟᱜ ᱦᱚᱸ ᱱᱤ ᱚᱛ ᱞᱚᱫᱚᱜ ᱞᱮᱠᱟ᱾ ᱟᱨ ᱫᱚᱢᱮ ᱞᱟᱹᱴᱩ ᱦᱚᱸ ᱵᱟᱭ ᱫᱟᱜ ᱞᱮ ᱵᱟᱭ ᱫᱟᱜ ᱞᱮᱫᱟ᱾
ᱦᱮᱸ ᱟᱫᱚ ᱫᱟᱜ ᱡᱟᱹᱲᱤ ᱵᱟᱝᱠᱷᱟᱱ ᱫᱚ ᱪᱟᱥ ᱠᱟᱹᱢᱤ ᱞᱟᱦᱟ ᱫᱚ ᱠᱟᱹᱴᱤᱡ ᱮᱴᱠᱮᱴᱚᱬᱮ ᱧᱚᱜ ᱜᱮᱭᱟ ᱥᱮ ᱵᱟᱝ?
ᱦᱳᱭ ᱦᱳᱭ᱾
ᱟᱫᱚ ᱫᱟᱜ ᱵᱮᱵᱚᱥᱛᱷᱟ ᱠᱚ ᱚᱱᱠᱟ ᱵᱟᱹᱱᱩᱜᱼᱟ ᱱᱟᱯᱮ ᱥᱮᱫ ᱫᱚ?
ᱫᱟᱜ ᱵᱮᱵᱚᱥᱛᱷᱟ ᱢᱮᱱᱟᱜ ᱨᱮᱦᱚᱸ ᱚᱱᱟ ᱠᱚ ᱫᱚ ᱪᱟᱥ ᱠᱟᱹᱢᱤ ᱫᱚ ᱵᱟᱝ ᱦᱩᱭᱩᱜ ᱛᱟᱦᱮᱱ ᱜᱮᱭᱟ ᱢᱟᱱᱮ ᱚᱱᱟ ᱠᱚᱫᱚ ᱦᱩᱭᱩᱜ ᱠᱟᱱᱱ ᱜᱮᱭᱟ᱾ ᱚᱲᱟᱜ ᱠᱚᱨᱮ ᱩᱛᱩ ᱪᱟᱥ ᱚᱱᱟ ᱠᱚᱛᱮ ᱚᱱᱟ ᱠᱚᱫᱚ ᱦᱩᱭᱩᱜ ᱛᱟᱦᱮᱱ ᱜᱮᱭᱟ᱾
ᱩᱸᱻ
ᱚᱱᱠᱟ ᱞᱮᱠᱟ ᱤᱭᱟᱹ ᱫᱚ ᱵᱟᱝ ᱦᱩᱭᱩᱜᱼᱟ ᱡᱮᱢᱚᱱᱛᱮ ᱦᱩᱲᱩ ᱨᱚᱦᱚᱭ ᱚᱱᱟ ᱠᱟᱹᱢᱤ ᱦᱩᱲᱩ ᱠᱚ ᱨᱚᱦᱚᱭ ᱚᱱᱟ ᱫᱚ ᱵᱟᱝ ᱦᱩᱭᱩᱜ-ᱟ ᱛᱷᱚ ᱱᱤᱭᱟᱹ
ᱦᱩᱸ ᱟᱫᱚ ᱡᱟᱹᱥᱛᱤ ᱠᱟᱨᱛᱮ ᱛᱟᱦᱚᱞᱮ ᱪᱮᱫ ᱠᱚᱛᱮ ᱠᱚ ᱥᱤᱭᱚᱜ ᱠᱟᱱᱟ ᱟᱯᱮᱥᱮᱫ ᱫᱚ ᱴᱟᱠᱴᱟᱨ ᱠᱚ ᱥᱮ ᱡᱟᱦᱟᱸ
ᱦᱚᱸ ᱚᱱᱠᱟᱜ ᱜᱮ᱾ ᱱᱮᱛᱟᱨ ᱫᱚ ᱯᱮᱲᱟ ᱡᱟᱭᱜᱟ ᱨᱮ ᱴᱨᱟᱠᱟᱨ ᱜᱮ ᱪᱟᱹᱞᱩᱜ ᱠᱟᱱᱟ ᱥᱮ ᱴᱨᱟᱠᱴᱟᱨ ᱫᱚ ᱱᱟᱨ ᱪᱟᱲᱢᱟᱲ ᱢᱟᱱᱮ ᱤᱭᱟ. ᱟᱨ ᱱᱟᱦᱮᱞ ᱜᱟᱰᱟ ᱛᱮ ᱠᱷᱟᱱ ᱱᱟᱥᱮᱱᱟᱜ ᱞᱮᱴᱚᱜᱼᱟ ᱱᱛᱮ ᱦᱚᱸ ᱴᱮᱠᱴᱟᱨ ᱛᱮᱜᱮ ᱵᱤᱥᱤᱨ ᱵᱷᱟᱜ ᱫᱚ᱾ ᱠᱟᱹᱢᱤ ᱵᱟᱨᱟ ᱠᱷᱮᱛ ᱠᱚ ᱠᱟᱹᱴᱤᱡ ᱠᱟᱹᱴᱤᱡ ᱠᱷᱮᱛ ᱠᱚᱫᱚ ᱚᱱᱟ ᱠᱚᱫᱚ ᱤᱭᱟᱹ ᱠᱚᱛᱮ ᱜᱮ ᱮᱠᱮᱱ ᱰᱟᱝᱨᱟ-ᱰᱟᱝᱨᱤ ᱱᱟᱦᱮᱞ ᱠᱚᱛᱮ
ᱟᱫᱚ ᱧᱮᱞᱚᱜ ᱠᱟᱱᱟ ᱱᱟᱦᱮᱞ ᱠᱚᱫᱚ ᱚᱱᱠᱟ ᱵᱟ ᱠᱚ ᱵᱮᱵᱚᱦᱟᱨᱮᱫ ᱛᱟᱵᱚᱱᱟ ᱚᱲᱟᱜ ᱠᱚᱨᱮ ᱦᱚᱸ ᱱᱟᱦᱮᱞ ᱩᱱᱟᱹᱜ ᱴᱟ ᱫᱚ ᱵᱟᱝ ᱧᱮᱞ ᱧᱟᱢᱚᱜ ᱠᱟᱱᱟ᱾ ᱟᱨ ᱟᱯᱮ ᱥᱮᱫ ᱫᱚ ᱪᱮᱫ ᱠᱟ ᱱᱟᱦᱮᱞ ᱠᱚᱫᱚ ᱡᱷᱚᱛᱚ ᱚᱲᱟᱜ ᱨᱮᱜᱮ ᱢᱮᱱᱟᱜ ᱥᱮ?
ᱦᱮᱸ ᱜᱚᱝᱠᱮ ᱟᱞᱮ ᱟᱞᱮ ᱟᱞᱮ ᱟᱞᱮ ᱟᱞᱮ ᱴᱚᱼᱴᱚᱞᱟ ᱨᱮᱫᱚ ᱢᱟᱱᱮ ᱱᱟᱮᱦᱮᱞ ᱫᱚ ᱢᱟᱱᱮ ᱡᱚᱛᱚ ᱦᱚᱲᱟᱜ ᱞᱮᱠᱟ ᱜᱮ ᱢᱮᱱᱟᱜᱼᱟ ᱱᱟᱦᱮᱞ ᱦᱚᱸ ᱰᱟᱝᱝᱨᱤ ᱠᱚᱦᱚᱸ ᱢᱮᱱᱟᱜ ᱠᱚ ᱛᱟᱞᱮᱭᱟ ᱡᱚᱛᱚ ᱦᱚᱲ ᱞᱮᱠᱟᱜ ᱜᱮ᱾ ᱟᱨ ᱢᱤᱫ ᱵᱟᱨᱭᱟ ᱦᱚᱲ ᱠᱚᱨᱮᱱ ᱜᱮ ᱢᱤᱫ ᱵᱟᱨᱭᱟ ᱦᱚᱲ ᱠᱚᱨᱮ ᱰᱟᱝᱝᱨᱤ ᱠᱚ ᱵᱪᱩᱜ ᱠᱚᱣᱟ ᱩᱱᱠᱩ ᱦᱚᱸ ᱩᱱᱠᱩᱣᱟᱜ ᱡᱮᱢᱚᱱ ᱛᱚᱞᱟ ᱜᱤᱰᱤ ᱠᱚ ᱩᱱᱠᱩ ᱠᱚ ᱦᱚᱲᱟᱜ ᱱᱟᱦᱮᱞ ᱠᱚᱛᱮ ᱫᱚ ᱛᱚᱞᱟ ᱠᱚᱫᱚ ᱠᱚ ᱜᱤᱰᱤ ᱵᱟᱲᱟᱭ ᱛᱟᱦᱮᱱ ᱜᱮᱭᱟ᱾
ᱟᱪᱪᱷᱟᱼᱟᱪᱪᱷᱟ᱾ ᱛᱟᱨᱯᱚᱨᱮ ᱚᱱᱠᱟ ᱩᱨᱤᱡ ᱱᱟᱦᱮᱞ ᱪᱟᱹᱯᱚᱨᱮ ᱜᱩᱨᱤᱡ ᱠᱚᱦᱚᱸ ᱫᱚᱦᱚ ᱫᱚ ᱫᱚᱨᱠᱟᱨ ᱠᱟᱱᱟ ᱥᱮ ᱵᱟᱝ ᱥᱟᱱᱛᱟᱲ ᱫᱚ ᱛᱟᱯᱚᱨ ᱪᱟᱥᱵᱟᱥ ᱞᱟᱹᱜᱤᱫ
ᱩᱲᱤᱡ
ᱚᱱᱠᱟ ᱞᱮᱠᱟ ᱫᱚ ᱞᱟᱦᱟ ᱟᱞᱮ ᱥᱩᱨ ᱥᱩᱨ ᱫᱚ ᱢᱟᱱᱮ ᱟᱞᱮ ᱟᱞᱮ ᱚᱲᱟᱜ ᱨᱮᱫᱚ ᱢᱟᱱᱮ ᱡᱚᱛᱚ ᱞᱮᱠᱟ ᱜᱮ ᱢᱮᱱᱟᱞᱼᱼ ᱡᱟᱦᱟᱸ ᱛᱤᱱᱟᱹᱜ ᱨᱮ ᱨᱮᱵᱚᱱ ᱪᱟᱥ ᱠᱟᱹᱢᱤ ᱠᱚᱨᱮ
ᱱᱚᱝᱠᱟ ᱞᱮᱠᱟ ᱫᱚ ᱡᱚᱛᱚ ᱜᱮ ᱡᱚᱛᱚ ᱦᱚᱲᱟᱜ ᱜᱮ ᱢᱤᱫ ᱵᱟᱨᱭᱟ ᱦᱚᱲᱜᱮ ᱵᱟᱝᱼᱼ ᱵᱟᱹᱪᱩᱜᱼᱟ ᱵᱟᱝ ᱠᱷᱟᱱ ᱡᱚᱛᱚ ᱦᱚᱲᱟᱜ ᱜᱮ ᱢᱮᱱᱟᱜᱼᱟ
ᱦᱩᱸ ᱟᱫᱚ ᱴᱟᱠᱴᱟᱨ ᱛᱮ ᱥᱤᱭᱳᱜ ᱠᱟᱛᱮ ᱨᱮᱦᱚᱸ ᱟᱬᱜᱚᱢ ᱞᱟᱹᱜᱤᱫ ᱫᱚ ᱦᱩᱸ ᱰᱟᱹᱝᱨᱤ ᱛᱮᱜᱮ ᱥᱩᱵᱤᱫᱟᱜᱼᱟ ᱥᱮ ᱵᱟᱝ
ᱦᱮᱸ ᱞᱚᱴᱟ ᱛᱮ ᱥᱤ ᱞᱮᱠᱷᱟᱡ ᱫᱚ ᱟᱬᱜᱚᱢ ᱫᱚ ᱵᱟᱝ ᱞᱟᱜᱟᱜᱼᱟ ᱩᱱᱟᱹᱜ ᱫᱚ, ᱚᱱᱟ ᱞᱚᱴᱟ ᱛᱮᱫᱚ ᱢᱟᱱᱮ ᱟᱬᱜᱚᱢ ᱤᱫᱤᱭᱟ ᱥᱮ ᱛᱟᱭᱱᱚᱢ ᱨᱮᱱᱟᱜ ᱤᱭᱟᱹ ᱛᱟᱦᱮᱱᱟ ᱚᱱᱟᱛᱮ ᱜᱮᱡᱮᱨ ᱟᱬᱜᱚᱢ ᱟᱨ ᱚᱱᱟ ᱴᱮᱠᱴᱟᱨ ᱛᱟᱱᱟ ᱯᱷᱟᱞ ᱪᱤᱠᱟᱹ ᱢᱮᱱ ᱛᱟᱦᱮᱱ ᱚᱱᱟ ᱛᱮ ᱫᱚ ᱢᱟᱱᱮ ᱟᱲᱜᱚᱢ ᱞᱟᱜᱟᱜᱼᱟ᱾ ᱟᱨ ᱠᱚ ᱱᱮᱛᱟᱨ ᱫᱚ ᱤᱭᱟᱹ ᱠᱚ ᱛᱚᱞᱟᱜ ᱠᱟᱱᱟ ᱛᱟᱭᱱᱚᱢ ᱥᱮᱫ ᱨᱮ ᱞᱟᱹᱴᱩ ᱧᱚᱜ ᱤᱭᱟᱹ ᱞᱮᱠᱟ᱾
ᱦᱮᱸ ᱟᱬᱜᱚᱢ ᱠᱚ ᱛᱚᱞᱟᱜ ᱠᱟᱱᱟ ᱱᱮᱛᱟᱨ ᱫᱚ᱾
ᱦᱩᱸ ᱚᱱᱟ
ᱛᱟᱦᱚᱞᱮ ᱦᱩᱲᱩ ᱫᱚ ᱚᱱᱛᱮ ᱫᱚ ᱵᱟᱨ ᱫᱷᱟᱣ ᱠᱚ ᱨᱚᱦᱚᱭᱟ ᱟᱯᱮ ᱥᱮᱫ ᱫᱚ?
ᱵᱟᱝ ᱜᱚᱝᱠᱮ ᱦᱟᱱᱛᱮ ᱟᱞᱮ ᱫᱚ ᱫᱤᱥᱚᱢ ᱫᱚ ᱢᱤᱫ ᱫᱷᱟᱣ ᱠᱚ ᱨᱚᱦᱚᱭ ᱛᱟᱦᱮᱱ ᱜᱮᱭᱟ᱾ ᱟᱯᱮ ᱥᱮᱱ ᱫᱚ ᱪᱮᱫ ᱵᱟᱨ ᱫᱷᱟᱣ ᱠᱚ ᱨᱚᱦᱚᱭ ᱜᱮᱭᱟ?
ᱦᱮᱸ ᱦᱮᱸ ᱟᱞᱮ ᱥᱮᱫ ᱫᱚ ᱵᱟᱨ ᱫᱷᱟᱣ ᱜᱮᱠᱚ ᱫᱚᱦᱚᱭᱟ, ᱵᱚᱨᱥᱟ ᱨᱮ ᱟᱨ ᱥᱮᱛᱩᱝ ᱫᱤᱱ᱾
ᱫᱚ ᱜᱚᱝᱠᱮ ᱛᱟᱦᱚᱞᱮ ᱤᱭᱟᱹ ᱱᱟᱹᱭ ᱠᱚ ᱜᱟᱰᱟ ᱠᱚ ᱫᱚᱢᱮ ᱢᱮᱱᱟᱜᱼᱟ᱾
ᱱᱟᱹᱭ ᱠᱚ ᱜᱟᱰᱟ ᱠᱚᱫᱚ ᱦᱮᱱᱟᱜ ᱫᱚ ᱦᱮᱼᱟ ᱜᱟᱰᱟ ᱠᱚ ᱢᱮᱱᱟᱜᱼᱟ ᱛᱳ ᱚᱱᱟ ᱥᱟᱺᱜᱤᱱ ᱜᱮᱭᱟ ᱟᱫᱚ ᱫᱟᱜ ᱵᱮᱵᱚᱥᱛᱟ ᱢᱮᱱᱟᱜᱼᱟ, ᱚᱱᱠᱟ ᱥᱟᱢᱵᱽᱢᱟᱨᱥᱟᱞ ᱠᱚ ᱢᱮᱱᱟᱜᱼᱟ, ᱢᱤᱱᱤ ᱠᱚ ᱢᱮᱱᱟᱜᱼᱟ᱾
ᱟᱱᱮ ᱰ ᱵᱚᱥᱛᱣᱟᱞᱤᱠᱤ ᱱᱟ ᱵᱟᱝ
ᱦᱮᱸ
ᱦᱮᱸ ᱫᱟᱜ ᱫᱟᱜ ᱫᱟᱜ ᱠᱚ ᱫᱟᱜ ᱠᱚ ᱱᱤᱭᱟᱹ ᱠᱚᱫᱚ ᱪᱮᱫ ᱦᱚᱸ ᱵᱟᱝ ᱮᱴᱠᱮᱴᱚᱬᱮᱼᱼ
ᱦᱮᱸ ᱟᱫᱚ ᱥᱮᱨᱢᱟ ᱡᱟᱹᱲᱤ ᱵᱟᱝ ᱨᱮᱦᱚᱸ ᱟᱞᱮ ᱥᱮᱫ ᱫᱚ ᱱᱚᱣᱟ ᱢᱤᱱᱤ ᱫᱟᱜ ᱠᱚᱛᱮ ᱜᱮ ᱠᱚ ᱨᱚᱦᱚᱭ ᱪᱟᱵᱟ ᱟᱹᱜᱩ ᱜᱚᱫ ᱟᱠᱟᱫᱟ᱾
ᱦᱚᱭ ᱱᱟᱯᱟᱭ ᱫᱚᱞᱼᱼ
ᱛᱟᱨᱯᱚᱨᱮ ᱵᱚᱨᱥᱟ ᱨᱮᱫᱚ ᱦᱟ ᱟᱯᱮ ᱥᱮᱫ ᱫᱚ ᱦᱟᱹᱠᱩ ᱠᱚ ᱪᱮᱫᱠᱟ ᱠᱚ ᱧᱟᱢᱚᱜ ᱜᱮᱭᱟ
ᱦᱮᱸ ᱚᱱᱠᱟ ᱛᱮᱫᱚ ᱫᱟᱜ ᱜᱮ ᱵᱟᱝ ᱛᱚ ᱦᱟᱹᱠᱩ ᱧᱟᱢᱚᱜ ᱫᱚ ᱧᱟᱢᱚᱜ ᱜᱮᱭᱟ, ᱠᱷᱩᱵ ᱫᱟᱜᱽᱼᱟ ᱧᱟᱢᱚᱜ ᱛᱟᱸᱦᱮᱱ ᱜᱮᱭᱟ ᱠᱚ ᱦᱟᱹᱠᱩ ᱠᱚᱫᱚ ᱵᱷᱟᱹᱞᱤ ᱜᱮ, ᱟᱫᱚ ᱥᱟᱵᱽ ᱵᱟᱲᱟ ᱪᱟᱞᱟᱜ ᱜᱮᱭᱟ ᱛᱚ ᱦᱚᱲ ᱮᱠᱷᱚᱱ ᱫᱚ ᱫᱚ ᱚᱱᱠᱟ ᱞᱮᱠᱟ ᱫᱟᱜ ᱜᱮ ᱵᱟᱭ ᱫᱟᱜ ᱟᱠᱟᱫᱟᱭ᱾
ᱛᱟᱨᱯᱚᱨᱮ ᱟᱯᱮ ᱥᱮᱫ ᱫᱚ ᱚᱱᱟ ᱛᱟᱞᱮ ᱠᱚ ᱵᱤᱞᱤᱜᱼᱟ ᱛᱚ ᱛᱟᱞᱮ ᱠᱚ ᱵᱤᱞᱤᱜ ᱠᱟᱱᱟ ᱥᱮ ᱵᱟᱝ ᱟᱯᱮ ᱥᱮᱫ ᱫᱚ
ᱮᱠᱷᱚᱱ ᱫᱚ ᱟᱹᱣᱨᱤ ᱵᱤᱞᱤᱜᱼᱟ᱾ ᱯᱚᱨᱮ ᱧᱚᱜ ᱡᱚᱛᱚ ᱜᱮ ᱞᱮᱴ ᱞᱮᱠᱷᱟᱱ ᱞᱟᱦᱟᱼᱞᱟᱦᱟ ᱥᱮᱱ ᱞᱮᱠᱟ ᱫᱚ ᱪᱟᱬ ᱫᱚ ᱵᱟᱝ ᱦᱩᱭᱩᱜ ᱠᱟᱱᱟ, ᱚᱱᱟ ᱡᱚᱛᱚ ᱠᱤᱪᱷᱩ ᱜᱮ ᱞᱮᱹᱴ ᱠᱟᱛᱮ ᱜᱮ ᱤᱡᱟᱹᱜ ᱠᱟᱱᱟ
ᱟᱪᱷᱟ
ᱛᱟᱦᱞᱮ ᱜᱚᱝᱠᱮ ᱟᱯᱮ ᱠᱚᱫᱚ ᱤᱭᱟᱹ ᱠᱚᱫᱚ ᱩᱛᱩ ᱪᱟᱥ ᱛᱟᱦᱮᱱ ᱜᱮᱭᱟ ᱥᱮ ᱵᱟᱝ ᱩᱛᱩ ᱠᱚᱫᱚ
ᱦᱮᱸ ᱩᱛᱩ ᱠᱚᱦᱚᱸ ᱪᱟᱥ ᱢᱮᱱᱟᱜ ᱜᱮᱚᱭ ᱱᱚᱣᱟ ᱠᱩᱸᱫᱽᱨᱤ ᱠᱚ ᱛᱟᱨᱯᱚᱨᱮ ᱯᱚᱴᱚᱞ ᱠᱚ, ᱵᱮᱸᱜᱟᱲ ᱠᱚ
ᱢᱟᱱᱮ ᱜᱚᱝᱠᱮ ᱟᱯᱮ ᱫᱚ ᱟᱹᱠᱷᱨᱤᱧ ᱦᱚᱸᱯᱮ ᱤᱫᱤ ᱛᱟᱦᱮᱱᱟ ᱥᱮ ᱚᱲᱟᱜ ᱡᱚᱢ ᱠᱚᱨᱮ ᱞᱮᱠᱟ
ᱟᱫᱚ ᱟᱹᱠᱷᱨᱤᱧ ᱞᱟᱹᱜᱤᱫ ᱫᱚ ᱵᱮᱸᱜᱟᱲ ᱠᱚ ᱨᱚᱦᱚᱭ ᱦᱩᱭ ᱟᱠᱟᱱᱟ ᱡᱟᱹᱥᱛᱤ ᱧᱚᱜ
ᱠᱩᱫᱽᱨᱤ ᱟᱫᱚ ᱯᱚᱴᱚᱞ ᱫᱚ ᱠᱟᱹᱴᱤᱡ ᱠᱚᱢ ᱧᱚᱜ ᱨᱚᱦᱚᱭ ᱦᱩᱭᱩᱭᱟᱱᱟ ᱛᱚ ᱚᱱᱟ ᱫᱚ ᱚᱲᱟᱜ ᱡᱚᱢ ᱞᱮᱠᱟᱜ ᱜᱮ
ᱜᱚᱝᱠᱮ ᱛᱟᱦᱞᱮ ᱟᱯᱮ ᱥᱮᱫ ᱫᱚ ᱤᱭᱟᱹ ᱠᱚ ᱨᱚᱦᱚᱭ ᱛᱟᱦᱮ ᱟᱞᱩ ᱠᱚ ᱡᱟᱹᱥᱛᱤ ᱜᱮ ᱵᱟᱝ
ᱦᱮᱸ ᱟᱞᱮᱥᱮᱫ ᱫᱚ ᱟᱞᱩ ᱫᱚ ᱟᱹᱰᱤ ᱡᱟᱹᱥᱛᱤ ᱠᱚ ᱨᱚᱜ ᱪᱟᱥᱟ
ᱦᱩᱸ
ᱟᱞᱮ ᱥᱮᱫ ᱠᱷᱚᱱ ᱜᱮ ᱟᱹᱞᱩ ᱠᱚᱫᱚ ᱪᱟᱞᱟᱜᱼᱟ᱾ ᱟᱹᱰᱤ ᱡᱟᱹᱥᱛᱤ ᱴᱩᱨ ᱠᱚᱦᱚᱸ ᱢᱮᱱᱟᱜ-ᱟ ᱟᱹᱞᱩ-ᱟᱹᱞᱩ ᱤᱥᱴᱳᱨ ᱠᱚ᱾
ᱜᱚᱝᱠᱮ ᱟᱯᱮ ᱫᱚ ᱟᱯᱮ ᱫᱚ ᱟᱯᱮ ᱫᱚ ᱛᱟᱯᱚᱨᱮ ᱪᱮᱫ ᱰᱤᱥᱴᱤᱠ ᱨᱮ ᱯᱟᱲᱟᱜ ᱠᱟᱱᱟ?
ᱟᱞᱮ ᱫᱚ ᱱᱚᱜᱼᱚ ᱱᱚᱣᱟ ᱢᱮᱫᱽᱱᱤᱯᱩᱨ, ᱯᱚᱥᱪᱤᱢ ᱢᱮᱫᱽᱱᱤ
ᱢᱤᱫᱫᱽᱱᱤᱯᱩᱨᱩᱨ ᱚᱱᱟᱛᱮ ᱩᱱᱠᱩ ᱫᱚ ᱰᱷᱮᱨ ᱠᱚ ᱪᱟᱥ ᱛᱟᱦᱮᱱᱟ ᱥᱮ ᱟᱹᱞᱩ ᱠᱚᱫᱚ?
ᱦᱮᱸ ᱟᱹᱞᱩ ᱠᱚᱫᱚ ᱟᱹᱰᱤ ᱡᱟᱹᱥᱛᱤ ᱠᱚ ᱪᱟᱥᱟ᱾ ᱡᱚᱛᱚ ᱠᱷᱚᱱ ᱵᱟᱹᱲᱛᱤ ᱟᱹᱞᱩ ᱟᱨ ᱦᱚᱲᱚ ᱫᱚ ᱟᱹᱰᱤ ᱡᱟᱹᱥᱛᱤ
ᱦᱚᱭ
ᱛᱟᱨᱯᱚᱨᱮ ᱥᱚᱵᱽᱡᱤ ᱠᱚᱦᱚᱸ ᱠᱚ ᱪᱟᱥᱟ ᱚᱱᱠᱟ ᱫᱟᱜ ᱵᱮᱵᱚᱥᱛᱟ ᱚᱱᱟᱛᱮᱫᱚ ᱢᱮᱱᱟᱜᱼᱟ
ᱟᱞᱮ ᱫᱤᱥᱚᱢ ᱛᱮᱫ ᱫᱟᱜ ᱚᱵᱚᱥᱛᱷᱟ ᱚᱱᱠᱟ ᱞᱮᱠᱟᱮᱫ ᱵᱟᱹᱪᱩᱜ ᱜᱮᱭᱟ ᱫᱟᱜ
ᱦᱩᱸ
ᱟᱞᱮ ᱥᱮᱫ ᱫᱚ ᱵᱟᱪᱩᱜ ᱜᱮᱭᱟ ᱚᱱᱟᱛᱮ ᱚᱱᱠᱟ ᱟᱹᱞᱩ ᱠᱚᱦᱚᱸ ᱪᱟᱥ ᱚᱱᱠᱟ ᱫᱚ ᱵᱟᱝ ᱦᱩᱭᱩᱜᱼᱟ ᱩᱛᱩ ᱠᱚ ᱚᱱᱠᱟᱠᱟ ᱚᱲᱟᱜ ᱡᱚᱢ ᱵᱟᱲᱟ ᱠᱚᱜᱮ ᱦᱩᱭᱩᱜᱼᱟ᱾
ᱛᱟᱦᱞᱮ ᱚᱱᱟ ᱥᱚᱵᱽᱡᱤ ᱠᱚᱫᱚ ᱡᱷᱚᱛᱚ ᱠᱤᱨᱤᱧ ᱟᱹᱜᱩ ᱠᱟᱛᱮᱜ ᱜᱮᱯᱮ ᱡᱚᱢ ᱵᱟᱲᱟᱭᱟ ᱵᱟᱝ?
ᱢᱟᱱᱮ ᱚᱱᱠᱟ ᱠᱨᱤᱨᱤᱢ ᱵᱚᱞᱮ ᱠᱤᱨᱤᱢ ᱛᱟᱦᱮᱸᱱᱟ᱾ ᱮᱠᱷᱚᱱ ᱫᱤᱱ ᱫᱚ ᱚᱱᱮ ᱠᱤᱨᱤᱧ ᱜᱮ ᱦᱟᱴ ᱠᱚ ᱥᱩᱨ ᱥᱩᱨ ᱦᱩᱭᱩᱜᱼᱟ᱾ ᱦᱟᱴ ᱠᱚᱨᱮ ᱡᱟ ᱫᱟᱢ ᱵᱟᱹᱲᱛ ᱠᱟᱱᱟ ᱵᱟᱝ,
ᱦᱩᱸ ᱟᱫᱚ ᱱᱤᱭᱟᱹ ᱠᱚᱨᱮ ᱱᱤᱭᱟᱹ ᱜᱷᱟᱹᱲᱤᱡ ᱫᱚ ᱥᱚᱵᱡᱤ ᱠᱚᱦᱚᱸ ᱫᱟᱢ ᱟᱹᱰᱤ ᱡᱟᱹᱥᱛᱤ ᱜᱮ ᱢᱮᱱᱟᱜᱼᱟ᱾
ᱦᱳᱭ ᱴᱩᱠ ᱴᱟᱠ ᱚᱲᱟᱜ ᱠᱚ ᱨᱚᱦᱚᱭ ᱵᱟᱲᱟ ᱦᱩᱭ ᱠᱟᱱᱟ ᱚᱱᱟ ᱠᱚ ᱟᱨ ᱢᱤᱫᱵᱟᱨᱮ ᱠᱤᱠ ᱠᱤᱨᱤᱧ ᱠᱚ ᱦᱩᱭᱩᱜ ᱛᱟᱦᱮᱸᱱᱟ᱾
ᱦᱟᱴ ᱠᱚᱫᱚ ᱛᱟᱦᱚᱞᱮ ᱥᱩᱨ ᱥᱩᱨ ᱜᱮ ᱦᱩᱭᱩᱜ ᱜᱮᱭᱟ ᱵᱟᱝ?
ᱥᱩᱨ ᱥᱩᱨ ᱥᱚᱵᱡᱤ ᱦᱴᱤᱴ ᱥᱚᱵᱡᱤ ᱦᱟᱴ ᱮᱠᱮᱱ᱾
ᱥᱚᱵᱡᱤ ᱦᱟᱴ ᱡᱟᱦᱟᱸ ᱫᱚ ᱰᱟᱹᱝᱨᱤ ᱢᱮᱨᱚᱢ ᱠᱚ ᱦᱟᱴ ᱠᱚᱜᱮᱭᱟ ᱚᱱᱠᱟᱱᱟᱜ ᱦᱟᱴ ᱵᱚᱲᱚ ᱥᱚᱲᱚ ᱦᱟᱴ ᱫᱚ ᱵᱟᱝ ᱦᱩᱭᱩᱜ ᱜᱮᱭᱟ?
ᱚᱱᱠᱟᱱᱟᱜ ᱦᱚᱸ ᱦᱮᱱᱟᱜᱼᱟ ᱱᱟᱥᱮᱱᱟᱜ ᱠᱩᱲᱤ ᱠᱤᱞᱳᱢᱤᱴᱟᱨ ᱯᱷᱟᱨᱟ ᱚᱱᱠᱟ ᱪᱟᱞᱟᱜ ᱞᱟᱜᱼᱟ᱾ ᱟᱨ ᱮᱢᱱᱤ ᱥᱩᱨ ᱥᱩᱨ ᱚᱱᱟ ᱫᱚ ᱟᱪᱪᱷᱟ ᱦᱩᱸ ᱦᱩᱸ ᱫᱩ ᱫᱩ ᱛᱤᱱ ᱜᱚᱴᱟᱝ ᱪᱟᱞᱟᱜ ᱞᱟᱜᱟᱜᱼᱟ ᱥᱚᱵᱽᱡᱤ ᱦᱟᱴ ᱠᱚᱫᱚ ᱟᱨ ᱥᱟᱺᱜᱤᱧ ᱠᱟᱲᱟ ᱠᱚ ᱫᱚ ᱢᱤᱫᱴᱮᱱ ᱦᱩᱭᱩᱜᱭᱳ ᱛᱟᱦᱮᱱᱟ ᱟᱞᱮ ᱥᱩᱨ ᱨᱮ ᱚᱱᱟ ᱫᱚ ᱠᱩᱲᱤ ᱠᱤᱞᱳᱢᱤᱴᱟᱨ ᱪᱟᱞᱟᱜ ᱞᱟᱜᱟᱜᱼᱟ᱾
ᱚᱻ ᱟᱪᱪᱷᱟ ᱚᱱᱟ ᱥᱚᱵᱡᱤ ᱠᱚ ᱥᱚᱵᱡᱤ ᱠᱚᱫᱚ ᱟᱫᱚ ᱱᱤᱭᱟᱹ ᱜᱷᱟᱹᱲᱤᱡ ᱫᱚ ᱟᱹᱰᱤ ᱡᱟᱹᱥᱛᱤ ᱜᱮ ᱫᱟᱢ ᱢᱮᱱᱟᱜᱼᱟ᱾
ᱡᱟᱹᱥᱛᱤ ᱜᱮ ᱫᱟᱢ ᱠᱟᱱᱟ ᱜᱚᱢᱠᱮ᱾ ᱚᱱᱟᱜᱮ ᱛᱚᱠᱛᱟ ᱠᱤᱨᱤᱧ ᱵᱟᱲᱟ ᱦᱩᱭᱩᱜᱼᱟ ᱦᱟᱸᱜ ᱦᱩᱸ ᱚᱲᱟᱜ ᱠᱚᱦᱚᱸ ᱚᱲᱟᱜ ᱚᱲᱟᱜ ᱠᱚᱦᱚᱸ ᱦᱮᱸ ᱡᱚᱢ ᱵᱟᱝᱠᱷᱟᱱ ᱫᱚ ᱪᱤᱠᱟ ᱛᱮᱵᱚᱱ ᱠᱟᱹᱢᱤ ᱫᱟᱲᱮᱭᱟᱜᱼᱟ ᱡᱚᱢ ᱫᱚ ᱞᱟᱹᱠ ᱛᱤᱥ ᱞᱟᱹᱠᱛᱤᱭᱟ
ᱟᱸ
ᱴᱩᱠ ᱴᱟᱠ ᱠᱤᱨᱤᱧ ᱵᱟᱲᱟ ᱠᱚ ᱦᱩᱭᱩᱜᱼᱟ᱾ ᱟᱨ ᱚᱲᱟᱜ ᱠᱚᱨᱮᱱᱟᱜ ᱢᱤᱫ ᱵᱟᱨᱭᱟ ᱢᱮᱱᱟᱜᱼᱟ ᱚᱱᱠᱟ ᱞᱮᱠᱟ ᱫᱚ ᱵᱟᱹᱪᱩᱜ
ᱦᱩᱸ ᱟᱫᱚ ᱚᱲᱟᱜ ᱡᱚᱢ ᱞᱮᱠᱟ ᱦᱚᱸ ᱪᱟᱥ ᱵᱟᱝ ᱦᱩᱭᱩᱜᱼᱟ ᱟᱯᱮ ᱥᱮᱫ ᱫᱚ ᱥᱚᱵᱡ
ᱦᱚᱸ ᱦᱩᱭ ᱫᱚ ᱦᱩᱭᱩᱜᱼᱟ᱾ ᱮᱠᱷᱚᱱ ᱫᱚ ᱮᱠᱷᱚᱱ ᱫᱚ ᱵᱟᱝ ᱦᱩᱭᱩᱜᱼᱟ, ᱢᱟᱱᱮ ᱦᱳᱭ ᱫᱷᱚᱨᱚᱢ ᱫᱤᱱ ᱦᱩᱭᱩᱜᱼᱟ, ᱮᱠᱷᱚᱱ ᱫᱚ ᱢᱟᱱᱮ ᱠᱷᱮᱛ ᱠᱚᱨᱮ ᱠᱷᱮᱛ ᱠᱚᱨᱮ ᱤᱭᱟᱹ ᱠᱚ ᱨᱚᱦᱚᱭ ᱵᱟᱲᱟᱭ ᱦᱩᱲᱩ ᱠᱚ ᱮᱠᱷᱚᱱ ᱛᱚᱥᱮ? ᱟᱨ ᱦᱩᱲᱩ ᱠᱚ ᱦᱩᱲᱩ ᱠᱚ ᱨᱟᱠᱟᱵ ᱵᱟᱲᱟ ᱠᱟᱛᱮᱜ, ᱥᱚᱵᱡᱤ ᱠᱚᱫᱚ ᱠᱚ ᱨᱚᱦᱚᱭ ᱛᱟᱦᱮᱱ ᱜᱮᱭᱟ᱾
ᱦᱩᱸ
ᱟᱫᱚ ᱮᱠᱷᱚᱱ ᱫᱚ ᱥᱚᱵᱡᱤ ᱠᱚᱫᱚ ᱨᱚ ᱦᱚᱭ ᱵᱟᱲᱟ ᱚᱱᱠᱟ ᱞᱮᱠᱟ ᱫᱚ ᱵᱟᱝ
ᱚᱝᱠᱟ ᱢᱟ ᱵᱟᱝ ᱨᱮᱦᱚ ᱚᱲᱟᱜ ᱥᱩᱨ ᱠᱚᱨᱮ ᱢᱟᱪᱟ ᱠᱟᱛᱮᱜ ᱦᱩᱰᱤᱧ ᱧᱚᱜ
ᱦᱮᱱᱫᱟᱧ ᱧᱚᱜ ᱚᱝᱠᱟ ᱫᱚ ᱴᱩᱠ ᱴᱟᱠ ᱨᱚᱦᱚᱭ ᱠᱚᱫᱚ ᱦᱩᱭᱩᱜ ᱢᱮᱱᱟᱜ ᱜᱮᱭᱟ ᱡᱮᱢᱚᱱ ᱦᱚᱛᱚᱜ ᱠᱚ ᱡᱷᱤᱸᱜᱟᱹ ᱠᱚ ᱟᱨ ᱪᱮᱜ ᱠᱚ ᱢᱮᱱᱟ ᱠᱩᱸᱫᱽᱨᱤ ᱠᱚ ᱛᱚ ᱚᱱᱟ ᱠᱚᱫᱚ ᱦᱮᱱᱟᱜ ᱜᱮᱭᱟ ᱴᱩᱠ ᱴᱟᱠ
ᱦᱩᱸ
ᱟᱫᱚ ᱚᱱᱟ ᱠᱚᱦᱚᱸ ᱛᱤᱱᱟᱹᱜ ᱮᱢ ᱡᱚᱢᱟ ᱥᱟᱨᱟ ᱫᱤᱞᱤ ᱫᱚ ᱥᱟᱨᱟᱫᱤᱱ ᱫᱚ ᱡᱚᱢ ᱫᱚ ᱢᱤᱫᱴᱮᱜ ᱦᱟᱸ ᱢᱤᱫᱴᱟᱱ ᱦᱚᱸ ᱫᱤ-ᱫᱤᱱᱛᱮ ᱡᱚᱢ ᱵᱟᱝ ᱥᱟᱱᱟᱣᱟ᱾
ᱥᱟᱨᱟ ᱫᱤᱱ ᱫᱚ